ᱜᱚᱝᱠᱮ ᱡᱚᱦᱟᱨ ᱜᱮ
ᱡᱚᱦᱟᱨ ᱜᱮ ᱜᱚᱝᱠᱮ ᱱᱟᱯᱟᱭ ᱵᱟᱲᱟᱭ ᱜᱮᱭᱟ ᱵᱤᱱ ᱛᱚ
ᱦᱮᱸ ᱜᱚᱝᱠᱮ ᱱᱟᱯᱟᱭ ᱵᱟᱲᱟᱜ ᱦᱮᱸ ᱜᱚᱝᱠᱮ ᱱᱟᱯ ᱱᱟᱯᱟᱭ ᱵᱟᱲᱟ ᱜᱮ ᱜᱚᱝᱠᱮ ᱟᱢᱦᱚ ᱚᱲᱟᱜ ᱠᱚᱨᱮ ᱱᱟᱯᱟᱭ ᱵᱟᱲᱟ ᱜᱮᱛᱚ
ᱦᱮᱸ ᱟᱞᱮ ᱦᱚᱸ ᱱᱟᱯᱟᱭ ᱵᱟᱲᱟ ᱜᱮ ᱡᱷᱚᱛᱚᱜᱮ ᱱᱟᱯᱟᱭ ᱜᱮ ᱦᱮᱱᱟᱜ ᱞᱮᱭᱟ ᱜᱚ ᱵᱟᱵᱟ ᱛᱟᱠᱚ ᱦᱚᱸ ᱱᱟᱯᱟᱭ ᱜᱮ ᱦᱮᱱᱟᱜ ᱠᱚᱣᱟ ᱤᱧ ᱦᱚᱸ ᱱᱟᱯᱟᱭ ᱜᱮ ᱢᱤᱱᱤᱧ ᱜᱮᱫᱮ
ᱦᱳᱭ ᱜᱚᱝᱠᱮ ᱛᱟᱦᱚᱞᱮ ᱚᱱᱛᱮ ᱟᱯᱮ ᱥᱮᱫ ᱫᱟᱜ ᱡᱟᱹᱲᱤ ᱪᱟᱥᱵᱟᱥ ᱠᱚ
ᱦᱳᱭ ᱫᱟᱜ ᱡᱟᱹᱲᱤ ᱫᱟᱜ ᱡᱟᱹᱲᱤ ᱦᱩᱭᱩᱜ ᱠᱟᱱ ᱜᱮᱭᱟ ᱵᱷᱟᱜᱮ ᱫᱟᱜ ᱠᱟᱜ ᱜᱮᱭᱟ ᱜᱚᱝᱠᱮ ᱱᱚᱛᱮ ᱫᱚ ᱫᱟᱜ ᱮᱜ ᱜᱮᱭᱟᱭ ᱥᱟᱨᱟ ᱠᱷᱚᱱ ᱜᱮ ᱫᱟᱜ ᱫᱟ ᱢᱤᱫ ᱜᱷᱟᱹᱲᱤ ᱦᱚᱸ ᱵᱟᱭ ᱯᱷᱟᱸᱠ ᱫᱟ
ᱦᱮᱸ ᱜᱚᱝᱠᱮ ᱟᱞᱮ ᱥᱮᱫ ᱦᱚᱸ ᱱᱚᱛᱮ ᱦᱚᱸ ᱫᱟᱜ ᱡᱟᱹᱲᱤᱭᱮᱜ ᱜᱮᱭᱟᱭ ᱜᱚᱝᱠᱮ ᱦᱩᱸ ᱩᱸ ᱜᱚᱢᱠᱮ ᱛᱟᱦᱚᱞᱮ ᱦᱚᱞᱟ ᱢᱟᱫᱷᱮᱨ ᱢᱟ ᱵᱩᱨᱩ ᱵᱚᱸᱜᱟ ᱠᱚ ᱯᱟᱨᱚᱢᱮᱱ ᱛᱟᱦᱚᱞᱮ ᱜᱚᱝᱠᱮ ᱪᱟᱞᱟᱣ ᱞᱮᱱᱟᱢ ᱥᱮ ᱵᱟᱝ
ᱵᱟᱝ ᱟᱹᱞᱤᱧ ᱫᱚ ᱵᱟᱹᱞᱤᱧ ᱪᱟᱞᱟᱣ ᱫᱟᱲᱮ ᱠᱟᱫᱟ
ᱚ ᱦᱮᱸ ᱜᱚᱝᱠᱮ ᱟᱹᱞᱤᱧ ᱦᱚᱸ ᱞᱤᱧ ᱦᱮᱸ ᱜᱚᱝᱠᱮ ᱪᱟᱞᱟᱣ ᱦᱳᱭ ᱞᱮᱱ ᱜᱮᱭᱟ ᱪᱟᱞᱟ ᱠᱟᱛᱮᱜ ᱢᱚᱸᱡᱽ ᱜᱮ ᱧᱮᱞ ᱵᱟᱲᱟ ᱦᱳᱭᱱᱟ ᱜᱚᱝᱠᱮ ᱟᱫᱚ ᱦᱮᱸ ᱢᱚᱸᱡᱽᱜᱮ ᱵᱩᱡᱷᱟᱹᱣ ᱮᱱᱟ ᱟᱨ ᱥᱟᱺᱜᱤᱧ ᱥᱟᱺᱜᱤᱧ ᱠᱷᱚᱱ ᱥᱟᱱᱛᱟᱲ ᱵᱚᱭᱦᱟ ᱵᱩᱦᱤᱱ ᱫᱟᱫᱟ ᱫᱤᱫᱤ ᱛᱟᱠᱚ ᱜᱚ ᱛᱟᱠᱚ ᱵᱟᱵᱟ ᱛᱟᱠᱚ ᱠᱚ ᱦᱮᱡ ᱞᱮᱱᱟ ᱢᱚᱸᱡᱽ ᱜᱮ ᱵᱩᱡᱷᱟᱹᱣ ᱮᱱᱟ ᱚᱱᱟ ᱥᱟᱶᱛᱮ ᱚᱸᱰᱮ ᱵᱟᱲᱟ ᱜᱷᱟᱴ ᱨᱮ ᱯᱟᱛᱟ ᱮᱱᱮᱡ ᱠᱚ ᱦᱚᱭᱱᱟ ᱚᱸᱰᱮ ᱦᱚᱸ ᱧᱮᱞ ᱦᱚᱭᱱᱟ ᱟᱹᱰᱤ ᱞᱟᱠᱪᱟᱨ ᱟᱱᱟᱜ ᱥᱮᱨᱮᱧ ᱠᱚᱠᱚ ᱠᱚ ᱥᱟᱯᱲᱟᱣ ᱞᱮᱜᱼᱟ ᱦᱮᱸ ᱟᱨᱦᱚᱸ ᱟᱹᱰᱤ ᱟᱛᱷᱟᱢ ᱟᱛᱷᱟᱢ ᱫᱚᱠᱟᱱ ᱠᱚ ᱵᱚᱭᱥᱟ ᱞᱮᱱᱟ ᱡᱟᱦᱟᱸ ᱫᱚ ᱟᱵᱚᱣᱟᱜ ᱞᱟᱠᱪᱟᱨ ᱥᱟᱞᱟᱜ ᱡᱩ ᱯᱚᱲᱟ ᱢᱮᱱᱟᱜᱼᱟ ᱦᱚᱨᱚᱜ ᱵᱟᱸᱫᱮ ᱠᱷᱚᱱ ᱮᱱᱮᱡ ᱥᱮᱨᱮᱧ ᱠᱷᱚᱱ ᱥᱟᱱᱟᱢ ᱞᱮᱠᱟᱱᱟᱜ ᱫᱩᱨᱤᱵ ᱡᱤᱱᱤᱥ ᱠᱚᱠᱚ ᱧᱟᱢᱚᱜ ᱠᱟᱱ ᱛᱟᱦᱮᱸᱫ
ᱪᱟᱞᱟᱣ ᱵᱟᱲᱟ ᱵᱟᱝ ᱦᱩᱭ ᱞᱮᱱᱟ ᱛᱟᱦᱚᱞᱮ ᱱᱚᱝᱠᱟᱱ ᱦᱚᱲ ᱫᱚ ᱪᱟᱞᱟᱣ ᱵᱟᱝ ᱦᱩᱭ ᱠᱟᱱᱟ
ᱚᱸ ᱜᱚᱝᱠᱮ ᱯᱚᱨᱮᱨᱵᱟᱨ ᱥᱚᱢᱚᱭ ᱠᱟᱛᱮᱫ ᱪᱟᱞᱟᱜ ᱢᱮ ᱜᱚᱝᱠᱮ ᱧᱮᱞ ᱞᱮᱠᱟᱱᱟᱜ ᱢᱮᱱᱟᱜᱼᱟ ᱨᱟᱹᱥᱠᱟᱹ ᱦᱮᱸ ᱦᱩᱸ
ᱜᱚᱝᱠᱮ ᱛᱟᱦᱚᱞᱮ ᱠᱮᱫᱳᱜ ᱠᱚᱫᱚ ᱡᱚᱢ ᱵᱟᱲᱟ ᱦᱩᱭ ᱱᱟᱥᱮ ᱟᱣᱨᱤ
ᱦᱮᱸ ᱜᱚᱝᱠᱮ ᱡᱚᱢ ᱵᱟᱲᱟ ᱠᱚᱫᱚ ᱦᱩᱭ ᱱᱟ ᱟᱫᱚ ᱜᱚᱝᱠᱮ ᱛᱟᱦᱚᱞᱮ ᱟᱢᱫᱚᱢ ᱡᱚᱢ ᱠᱮᱜᱼᱟ ᱟᱹᱣᱨᱤ
ᱜᱚᱝᱠᱮ ᱟᱹᱞᱤᱧ ᱫᱚ ᱟᱹᱣᱨᱤ ᱞᱤᱧ ᱡᱚᱢᱟ ᱜᱚᱝᱠᱮ
ᱩᱸ ᱦᱩᱸ
ᱤᱥᱤᱱ ᱵᱟᱥᱟᱝ ᱜᱮ ᱟᱹᱣᱨᱤ ᱦᱩᱭᱩᱜ ᱥᱮ ᱦᱩᱭ ᱥᱟᱹᱛᱚᱜᱼᱟ
ᱦᱩᱸ ᱦᱮᱸ ᱛᱚ ᱤᱥᱤᱱ ᱵᱟᱥᱟᱝ ᱵᱟᱝ ᱦᱩᱭ ᱞᱮᱱ ᱠᱷᱟᱱ ᱛᱚ ᱡᱚᱢ
ᱦᱳᱭ ᱦᱳᱭ ᱡᱚᱢ ᱫᱚ ᱵᱟᱝ ᱦᱩᱭᱩᱜᱼᱟ ᱫᱤᱭᱮ ᱛᱟᱦᱚᱞᱮ ᱯᱚᱨᱚᱵᱽ ᱠᱚᱫᱚ ᱟᱯᱮ ᱥᱮᱱ ᱫᱚ ᱜᱚᱝᱠᱮ ᱦᱩᱭᱩᱜ ᱠᱟᱱᱟ ᱥᱮ ᱵᱟᱝ
ᱩᱸ ᱜᱚᱝᱠᱮ ᱟᱞᱮ ᱥᱮᱫ ᱚᱱᱠᱟ ᱞᱮᱠᱟ ᱯᱚᱨᱚᱵᱽ ᱫᱚ ᱵᱟᱝ ᱦᱩᱭᱩᱜᱼᱟ ᱛᱚᱵᱮ ᱟᱪᱪᱷᱟ ᱦᱚᱞᱟ ᱪᱟᱞᱟᱣ ᱦᱩᱭ ᱞᱮᱱ ᱢᱤᱫᱴᱟᱝ ᱜᱟᱛᱮᱭᱟᱜ ᱚᱲᱟᱜ ᱚᱸᱰᱮ ᱠᱷᱚᱱ ᱜᱮ ᱪᱟᱞᱟᱣ ᱦᱩᱭ ᱞᱮᱱᱟ ᱵᱩᱨᱩ ᱵᱚᱸᱜᱟ ᱧᱮᱞ ᱫᱚ
ᱟᱪᱪᱷᱟ ᱚᱱᱟ ᱚᱸ
ᱦᱩᱸ
ᱱᱚᱰᱮ ᱦᱚᱸ ᱦᱩᱭᱩᱜ ᱛᱟᱸᱦᱮᱱ ᱜᱮᱭᱟ ᱥᱩᱥᱱᱤ ᱵᱩᱨᱩ ᱨᱮ ᱱᱚᱰᱮ ᱵᱷᱟᱜᱮ ᱦᱩᱭᱩᱜᱼᱟ ᱟᱸᱡᱚᱢ ᱠᱟᱜ ᱜᱮᱭᱟ ᱵᱤᱱ ᱚᱸᱰᱮ ᱥᱟᱱᱛᱟᱲ ᱥᱚᱢᱟᱡᱽ ᱨᱮᱭᱟᱜ ᱡᱚᱛᱚ
ᱟᱸ ᱜᱚᱝᱠᱮ ᱢᱟᱥᱮ ᱠᱟᱹᱴᱤᱡ ᱞᱟᱹᱭ ᱵᱮᱱ ᱥᱮ ᱱᱚᱣᱟ ᱵᱟᱨᱮ ᱛᱮ
ᱚᱱᱟ ᱵᱟᱨᱮᱛᱮ ᱱᱚᱰᱮ ᱦᱳᱭᱳᱜ ᱜᱮᱭᱟ ᱵᱷᱟᱜᱮ ᱜᱮ ᱦᱳᱭᱳᱜᱼᱟ
ᱚᱸ ᱵᱟᱝ ᱜᱚᱝᱠᱮ ᱵᱟᱝ ᱪᱟᱞᱟᱣ ᱵᱟᱲᱟ ᱦᱩᱭ ᱠᱟᱱᱟ
ᱟᱪᱪᱷᱟ ᱟᱪᱪᱷᱟ ᱱᱚᱸᱰᱮ ᱵᱷᱟᱜᱮ ᱦᱩᱭᱩᱜ ᱛᱟᱦᱮᱸᱱᱟ ᱵᱷᱟᱜᱮ ᱥᱟᱺᱜᱤᱧ ᱥᱟᱺᱜᱤᱧ ᱦᱚᱲ ᱧᱮᱞ ᱠᱚ ᱦᱤᱡᱩᱜ ᱛᱟᱸᱦᱮᱱᱟ
ᱦᱮᱸ
ᱫᱮᱥ ᱵᱤᱫᱮᱥ ᱠᱚᱨᱮᱱ ᱦᱚᱸ ᱟᱭᱢᱟ ᱟᱭᱢᱟ ᱦᱚᱲ ᱧᱮᱧᱮᱞ ᱠᱚ ᱦᱤᱡᱩᱜᱼᱟ ᱟᱫᱚ ᱱᱚᱝᱠᱟ ᱢᱤᱫ ᱴᱮᱡ ᱵᱚᱸᱜᱟᱼᱵᱩᱨᱩ ᱛᱷᱟᱱ ᱛᱷᱟᱯᱚᱱ ᱦᱩᱭ ᱠᱟᱱᱟ ᱚᱸᱰᱮ ᱛᱟᱦᱚᱞᱮ ᱚᱱᱟ ᱵᱟᱨᱮ ᱛᱮᱜᱮ ᱯᱨᱚᱛᱤ ᱨᱚᱵᱤᱵᱟᱨ ᱜᱮ ᱯᱩᱡᱟᱹ ᱯᱩᱡᱟᱹ ᱯᱟᱥᱟ ᱫᱚ ᱦᱩᱭᱩᱜ ᱛᱟᱸᱦᱮᱱᱟ
ᱚᱸ ᱦᱮᱸ
ᱟᱫᱚ ᱚᱸᱰᱮ ᱚᱱᱟ ᱢᱤᱫᱴᱷᱮᱡ ᱢᱤᱫ ᱪᱷᱚᱴ ᱯᱟᱛᱟ ᱦᱩᱭᱩᱜᱼᱟ ᱛᱟᱦᱚᱞᱮ ᱚᱱᱟ ᱯᱟᱛᱟ ᱨᱮᱫᱚ ᱠᱟᱨᱛᱤᱠ ᱵᱚᱸᱜᱟ ᱥᱚᱨᱦᱟᱭ ᱵᱚᱸᱜᱟ ᱦᱩᱭᱩᱜ ᱛᱟᱸᱦᱮᱱᱟ
ᱚᱻ
ᱡᱟᱹᱱᱤᱡ ᱠᱷᱟᱱ ᱟᱹᱞᱤᱧ ᱦᱚᱸ ᱴᱷᱤᱠ ᱵᱟᱞᱤᱧ ᱫᱤᱥᱟᱹᱭ ᱫᱟ
ᱚᱸ ᱦᱮᱸ ᱡᱟ ᱦᱳᱠ ᱵᱚᱴᱷᱮ ᱦᱮᱸ
ᱦᱮᱸ ᱚᱸᱰᱮ ᱥᱟᱱᱛᱟᱲ ᱤᱭᱟᱹ ᱠᱚᱨᱮᱱᱟᱜ ᱟᱨᱦᱚ ᱯᱮᱱ ᱫᱷᱩᱛᱤ ᱯᱩᱛᱤ ᱥᱚᱵ ᱧᱟᱢᱚᱜ ᱛᱟᱦᱮᱱᱟ ᱱᱚᱝᱠᱟ ᱫᱚᱠᱟᱱ ᱠᱚᱦᱚᱸ ᱠᱚ ᱵᱟᱹᱭᱥᱟᱹᱣ ᱠᱟᱜᱼᱟ᱾
ᱦᱮᱸ
ᱡᱮᱢᱚᱱᱠᱤ ᱯᱟᱛᱲᱟ ᱯᱤᱴᱷᱟᱹ ᱚᱱᱟ ᱠᱚᱦᱚᱸ ᱧᱟᱢᱚᱜ ᱛᱟᱦᱮᱱᱟ ᱟᱫᱚ᱾
ᱜᱚᱝᱠᱮ ᱯᱟᱛᱲᱟ ᱯᱤᱴᱷᱟᱹ ᱵᱮᱱ ᱞᱮᱭ ᱠᱮᱫ ᱠᱷᱟᱱ ᱥᱮ ᱜᱚᱝᱠᱮ ᱟᱹᱞᱤᱧ ᱦᱚᱞᱟ ᱚᱸᱰᱮ ᱵᱟᱲᱟ ᱜᱷᱟᱴ ᱨᱮ ᱡᱟᱦᱟᱸ ᱯᱟᱛᱟ ᱮᱱᱮᱡ ᱠᱚ ᱥᱟᱯᱲᱟᱣ ᱞᱮᱫᱼᱟ ᱚᱸᱰᱮ ᱚᱸᱰᱮ ᱢᱤᱫᱴᱟᱝ ᱥᱴᱚᱞ ᱠᱚ ᱵᱚᱥᱟ ᱞᱮᱜᱼᱟ ᱚᱸᱰᱮ ᱫᱚ ᱯᱟᱛᱲᱟ ᱯᱤᱴᱷᱟᱹ ᱠᱚ ᱧᱟᱢᱚᱜ ᱠᱟᱱᱛᱮ ᱟᱫᱚ ᱯᱟᱛᱲᱟ ᱯᱤᱴᱷᱟᱹ ᱢᱟᱞᱤᱧ ᱡᱚᱢ ᱡᱚᱢ ᱠᱮᱫ ᱟᱹᱰᱤ ᱢᱚᱡᱽ ᱥᱮᱵᱮᱞ ᱠᱮᱜ ᱞᱤᱧ ᱟᱫᱚ ᱵᱟᱝᱢᱟ ᱦᱮᱸ ᱡᱤᱞ ᱠᱩᱴᱤ ᱢᱟ ᱢᱟᱛᱨᱚ ᱯᱩᱱ ᱠᱩᱴᱤ ᱠᱚ ᱮᱢᱟᱜ ᱮᱢ ᱠᱮᱫ ᱪᱚᱞᱞᱤᱥ ᱴᱟᱠᱟ ᱨᱮᱭᱟᱜ ᱯᱟᱛᱲᱟ ᱯᱤᱴᱷᱟᱹ ᱛᱟᱦᱮᱸ ᱠᱟᱱᱟ ᱟᱫᱚ ᱦᱮᱸ ᱦᱮᱸ ᱦᱮᱸ ᱦᱮᱸ
ᱠᱤᱨᱤᱧ ᱛᱮᱫᱚ ᱱᱚᱝᱠᱟ ᱜᱮᱵᱤᱱ ᱧᱟᱢᱟ ᱛᱤᱱᱟᱹᱜ ᱵᱮᱱ ᱧᱟᱢᱟ ᱟᱵᱮᱱ ᱱᱤᱡᱮ ᱠᱤᱨᱤᱧ ᱠᱟᱛᱮᱫ ᱵᱤᱱ ᱵᱮᱱᱟᱣ ᱟ ᱥᱤᱵᱤᱞ ᱫᱚ ᱚᱱᱟ ᱫᱚ ᱟᱨᱠᱤ ᱱᱚᱣᱟ ᱥᱟᱨᱡᱚᱢ ᱥᱟᱠᱟᱢ ᱯᱟᱛᱲᱟ ᱨᱮᱭᱟᱜ ᱞᱟᱫ ᱠᱟᱛᱮᱫ ᱯᱤᱴᱷᱟᱹ ᱦᱩᱭᱩᱜ ᱠᱟᱱᱟ ᱥᱮ ᱦᱮᱸ ᱥᱤᱵᱤᱞ ᱜᱮᱭᱟ᱾
ᱥᱮᱵᱤᱞ ᱜᱮ ᱦᱮᱸ
ᱟᱫᱚ ᱛᱟᱦᱚᱞᱮ ᱟᱵᱮᱱ ᱦᱚᱸ ᱚᱲᱟᱜ ᱠᱚᱨᱮ ᱤᱥᱤᱱ ᱵᱟᱲᱟᱭᱟ ᱵᱮᱱ ᱥᱮ ᱟᱵᱮᱱ ᱜᱮ?
ᱦᱮᱸ ᱜᱚᱝᱠᱮ ᱟᱹᱞᱤᱧ ᱜᱮ ᱤᱥᱤᱱ ᱵᱮᱲᱟ ᱦᱩᱭᱩᱜ ᱜᱮᱭᱟ ᱯᱷᱟᱠᱟ ᱨᱮᱜᱮ ᱞᱤᱧ ᱛᱟᱦᱮᱱ ᱜᱮᱭᱟ᱾
ᱟᱫᱚ ᱜᱚᱢᱠᱮ ᱚᱱᱟ ᱠᱚᱨᱮ ᱜᱮ ᱤᱥᱤᱱ ᱵᱟᱲᱟ ᱦᱩᱭᱩᱜ ᱜᱮᱭᱟ ᱤᱥᱤᱱ ᱵᱟᱲᱟ ᱦᱩᱭ ᱠᱟᱱᱟ᱾ ᱜᱚᱴᱟ ᱫᱤᱱ ᱢᱟᱲᱟᱝ ᱟᱢᱵᱟᱵᱚᱛᱤ ᱠᱚ ᱯᱚᱨᱚᱵᱽ ᱠᱚ ᱦᱩᱭ ᱱᱟ ᱡᱚᱢ ᱧᱩ
ᱦᱳᱭ ᱦᱳᱭ ᱦᱳᱭ ᱟᱞᱮ ᱫᱚ ᱱᱚᱣᱟ ᱟᱢᱵᱟᱵᱚᱛᱤ ᱠᱚᱨᱮ ᱜᱮ ᱟᱞᱮ ᱫᱚ ᱡᱤᱞ ᱠᱚ ᱟᱹᱜᱩ ᱵᱟᱲᱟ ᱠᱟᱛᱮᱫ ᱯᱟᱛᱲᱟ ᱯᱤᱴᱷᱟᱹ ᱯᱤᱴᱷᱟᱹ ᱥᱮ ᱡᱟᱦᱟᱱᱟᱜ ᱯᱤᱴᱷᱟᱹ ᱚᱱᱟ ᱠᱚ ᱦᱩᱭ ᱵᱟᱲᱟ ᱞᱮᱱ ᱜᱮᱭᱟ ᱵᱷᱟᱜᱮ ᱜᱮ᱾
ᱜᱚᱢᱠᱮ ᱛᱟᱦᱚᱞᱮ ᱟᱹᱵᱤᱱ ᱥᱟᱠᱟᱢ ᱯᱤᱴᱷᱟᱹ ᱨᱮ ᱮᱸ ᱟᱠᱟ ᱯᱤᱴᱷᱟᱹ ᱢᱚᱸᱡᱽ ᱵᱤᱱ ᱵᱩᱡᱷᱟᱹᱣ ᱜᱮᱭᱟ?
ᱟᱹᱞᱤᱧ ᱫᱚ ᱱᱚᱣᱟ ᱯᱟᱛᱲᱟ ᱯᱤᱴᱷᱟᱹ ᱦᱚᱞᱤᱧ ᱵᱩᱡᱷᱟᱹᱣ ᱜᱮᱭᱟ᱾
ᱦᱮᱸ
ᱟᱨᱚ ᱫᱚᱢᱮ ᱨᱚᱠᱚᱢ ᱯᱤᱴᱷᱟᱹ ᱦᱩᱭᱩᱜ ᱟᱥᱮ᱾
ᱦᱮᱸ ᱟᱹᱞᱤᱧ ᱢᱟ ᱚᱛ ᱩᱴᱟᱹ ᱯᱤᱴᱷᱟᱹ ᱫᱚᱢᱮ ᱞᱤᱧ ᱠᱩᱥᱤᱭᱤᱜ ᱜᱚᱢᱠᱮ᱾
ᱦᱳᱭ ᱦᱳᱭ ᱚᱱᱟᱜᱮ ᱦᱳᱭ ᱚᱱᱟ ᱯᱤᱴᱷᱟᱹ ᱫᱚ ᱟᱹᱰᱤ ᱜᱮ ᱥᱤᱵᱤᱞᱟ ᱚᱛ ᱩᱴᱟᱹ ᱯᱤᱴᱷᱟᱹ ᱫᱚ᱾ ᱚᱱᱟ ᱫᱚ ᱟᱞᱮ ᱥᱮᱫ ᱫᱚ ᱜᱚᱝᱠᱮ ᱮᱠᱷᱚᱱ ᱫᱚ ᱵᱟᱝ ᱧᱟᱢᱚᱜ ᱠᱟᱱᱟ ᱵᱩᱡ ᱫᱟ ᱵᱮᱱ᱾ ᱢᱟᱱᱮ ᱚᱛ ᱩᱴᱟᱹ ᱠᱚ ᱟᱨᱠᱤ ᱚᱱᱟ ᱟᱡᱟᱨ ᱠᱚ ᱦᱤᱡᱩᱜ ᱠᱟᱱᱟ ᱛᱚ ᱚᱱᱟ ᱛᱮᱠᱚ ᱛᱷᱚᱲᱟ ᱠᱚ ᱠᱷᱚᱛᱤ ᱜᱤᱰᱤᱜ ᱠᱟᱱᱟ᱾
ᱚ ᱦᱮᱸ ᱜᱚᱝᱠᱮ ᱟᱸᱡᱚᱢ ᱫᱩᱧ ᱟᱸᱡᱚᱢ ᱠᱮᱫ ᱠᱚᱣᱟ ᱴᱩᱠ ᱴᱟᱠ ᱫᱚᱠᱚ ᱜᱚᱡ ᱵᱟᱲᱟᱭᱮᱱ ᱜᱮᱭᱟ᱾ ᱟᱫᱚ ᱠᱚᱢ ᱠᱚᱢ ᱛᱮᱠᱚ ᱟᱠᱷᱨᱤᱧ ᱠᱮᱫ ᱠᱚᱣᱟ᱾ ᱟᱫᱚ ᱠᱚ ᱫᱚ ᱡᱚᱢ ᱦᱚᱸ ᱵᱟᱝ ᱵᱮᱥᱚᱜᱼᱟ ᱚᱱᱟ ᱫᱚ ᱟᱡᱟᱨ ᱟ ᱦᱚᱲᱢᱚ ᱠᱚᱨᱮ ᱱᱮ ᱦᱚᱲᱟᱜ ᱜᱮ ᱦᱮᱸ᱾
ᱦᱮᱸ ᱱᱚᱛᱮ ᱦᱚᱸ ᱚᱱᱠᱟ ᱜᱮ ᱫᱚᱢᱮ ᱟᱡᱟᱨ ᱠᱚ ᱧᱟᱢ ᱵᱟᱲᱟ ᱠᱮᱫ ᱠᱚᱣᱟ ᱠᱤᱪᱷᱩ ᱠᱚᱫᱚ᱾ ᱠᱚ ᱟᱹᱠᱷᱨᱤᱧ ᱵᱟᱲᱟ ᱠᱮᱫ ᱠᱚᱣᱟ᱾
ᱦᱩᱢ ᱟᱞᱮ ᱦᱚᱸ ᱜᱚᱝᱠᱮ ᱦᱟᱴ ᱠᱚᱨᱮ ᱠᱚ ᱟᱹᱠᱷᱨᱤᱧ ᱵᱟᱲᱟ ᱠᱚᱜᱮᱭᱟ᱾ ᱟᱫᱚ ᱟᱫᱚ ᱩᱱᱠᱩ ᱫᱚ ᱡᱚᱢ ᱵᱟᱝ ᱦᱩᱭᱩᱜ ᱜᱮᱭᱟ ᱟᱫᱚ ᱚᱲᱟᱜ ᱨᱮ ᱴᱩᱠ ᱴᱟᱠ ᱢᱤᱫᱴᱟᱝ ᱵᱟᱨᱭᱟ ᱡᱚᱢ ᱞᱟᱹᱜᱤᱫ ᱫᱚ ᱫᱚᱦᱚ ᱵᱟᱲᱟ ᱦᱩᱭᱩᱜ ᱜᱮᱭᱟ ᱾ ᱚᱱᱮ ᱡᱟᱦᱟᱱᱟᱜ ᱯᱚᱨᱚᱵᱽ ᱠᱚ ᱦᱩᱭᱩᱜ ᱜᱮᱭᱟ ᱟᱫᱚ ᱚᱱᱟ ᱥᱟᱶᱛᱮ ᱡᱟᱜᱮ ᱪᱟ ᱯᱚᱭᱥᱟ ᱠᱟᱹᱣᱰᱤ ᱜᱟ ᱦᱩᱭᱱᱟ ᱚᱱᱟ ᱥᱟᱶᱛᱮ ᱱᱤᱡᱮ ᱡᱚᱢ ᱦᱚᱸ ᱦᱩᱭᱱᱟ᱾
ᱦᱮᱸ ᱚᱱᱟ ᱜᱮ ᱵᱷᱟᱜᱮᱭᱟ ᱠᱤᱨᱤᱧ ᱠᱷᱚᱱ ᱫᱚ᱾
ᱦᱮᱸ
ᱟᱫᱚ ᱛᱤᱱᱟᱹᱜ ᱠᱟᱛᱮ ᱟᱯᱮ ᱥᱮᱫ ᱫᱚ ᱜᱚᱱᱚᱝ ᱜᱚᱝᱠᱮ ᱱᱚᱣᱟ ᱚᱛ ᱩᱴᱟᱹ ᱟᱜ ᱫᱚ?
ᱱᱚᱣᱟ ᱚᱛ ᱩᱴᱟᱹ ᱜᱚᱱᱚᱝ ᱛᱤᱱᱟᱹᱜ ᱠᱟᱱᱟ ᱸᱢ ᱫᱩᱥᱚ ᱯᱚᱧᱪᱟᱥ ᱪᱟᱞᱟᱜ ᱠᱟᱱᱟ ᱵᱟᱨ ᱥᱟᱭ ᱦᱮᱸ ᱵᱟᱨ ᱥᱟᱭ ᱢᱚᱬᱮ ᱜᱮᱞ
ᱦᱳᱭ ᱦᱳᱭ ᱱᱚᱛᱮ ᱦᱚᱸ ᱚᱱᱠᱟ ᱜᱮ ᱯᱟᱲᱟᱜ ᱠᱟᱱᱟ
ᱮᱸ ᱦᱩᱸ
ᱟᱫᱚ ᱜᱚᱢᱠᱮ ᱱᱚᱛᱮ ᱫᱚ ᱟᱫᱚ ᱪᱮᱫ ᱞᱮᱧ ᱞᱟᱹᱭᱟ ᱟᱫᱚ ᱚᱱᱠᱟ ᱠᱚ ᱠᱚᱢ ᱤᱫᱤᱭ ᱠᱟᱱᱛᱮ ᱩᱱᱟᱹᱜ ᱫᱚ ᱵᱟᱝ ᱠᱚ ᱧᱟᱢᱚᱜ ᱠᱟᱱᱟ, ᱡᱮ ᱪᱮᱫ ᱞᱮᱠᱟ ᱞᱟᱦᱟᱛᱮ ᱞᱮᱠᱟ ᱡᱮ, ᱵᱟᱯᱞᱟ ᱠᱚᱨᱮ ᱥᱩᱠᱨᱤ ᱱᱩᱠᱩ ᱚᱛ ᱩᱴᱟᱹ ᱠᱚᱠᱚ ᱵᱷᱚᱡᱮᱫ ᱛᱟᱦᱮᱱᱟ᱾ ᱱᱮᱛᱟᱨ ᱫᱚ ᱚᱱᱟ ᱫᱚ
ᱟᱹᱰᱤ ᱢᱟᱱᱮ ᱟᱸᱡᱚᱢ ᱟᱸᱡᱚᱢ ᱛᱮᱜᱮ ᱨᱟᱹᱥᱠᱟᱹ ᱵᱩᱡᱷᱟᱹᱣᱜ ᱠᱟᱱᱛᱮ ᱵᱟᱝᱢᱟ ᱱᱚᱰᱮ
ᱟᱫᱚ ᱪᱤᱠᱟᱭᱟᱵᱮᱱ ᱜᱚᱢᱠᱮ ᱦᱮᱸ᱾
ᱱᱮᱛᱟᱨ ᱫᱚ ᱟᱹᱰᱤ ᱟᱹᱰᱤᱜᱟᱱ ᱦᱚᱲ ᱠᱚᱦᱚᱸ ᱡᱚᱢ ᱥᱟᱶᱛᱮ ᱟᱹᱨᱩ ᱯᱷᱮᱨᱟᱣ ᱠᱚ ᱟᱹᱜᱩᱭᱮᱫᱼᱟ᱾
ᱦᱮᱸ ᱦᱮᱸ ᱦᱮᱸ
ᱠᱤᱱᱛᱩ ᱜᱚᱝᱠᱮ ᱚᱱᱟ ᱨᱮᱭᱟᱜ ᱡᱟᱦᱟᱸᱭ ᱥᱤᱵᱤᱞ ᱠᱚ ᱵᱟᱲᱟᱭ ᱠᱟᱜᱼᱟ᱾ ᱥᱮᱜ ᱜᱚᱝᱠᱮ ᱩᱱᱠᱩ ᱫᱚ ᱵᱟᱝᱠᱚ ᱦᱤᱲᱤ ᱵᱟᱝᱠᱚ ᱦᱤᱲᱤᱧᱟᱠᱚ ᱡᱮ ᱱᱚᱣᱟ ᱥᱤᱵᱤᱞ ᱪᱮᱫ ᱠᱟᱱᱟ ᱦᱮᱸ
ᱟᱫᱚ ᱱᱚᱝᱠᱟ ᱵᱟᱯᱞᱟ ᱠᱚᱨᱮ ᱦᱚᱸ ᱟᱫᱚ ᱱᱤᱝᱠᱟᱹ ᱠᱟ ᱫᱚ ᱵᱟᱝ ᱦᱩᱭᱩᱜ ᱠᱟᱱᱟ ᱡᱮ ᱚᱛ ᱩᱴᱟᱹ ᱡᱤᱞ ᱡᱚᱢ ᱥᱟᱱᱟ ᱫᱚ ᱥᱟᱱᱟᱭ ᱜᱮᱭᱟ ᱛᱚ ᱜᱚᱝᱠᱮ ᱚᱠᱟᱟᱨ ᱨᱮᱵᱮᱱ ᱧᱟᱢᱟ ᱦᱮᱸ ᱥᱮ ᱪᱮᱫ ᱟᱫᱚ ᱱᱚᱛᱮ ᱟᱞᱮ ᱥᱮᱱ ᱫᱚ ᱦᱟᱸᱜ ᱱᱚᱜᱼᱚᱭ ᱧᱮᱞ ᱦᱟᱴ ᱠᱚᱦᱚᱸ ᱛᱚ ᱵᱟᱝ ᱦᱩᱭᱩᱜᱼᱟ ᱱᱚᱛᱮ ᱫᱚ ᱱᱚᱝᱠᱟ ᱟᱞᱮ ᱥᱩᱨ ᱫᱷᱟᱨᱮ ᱯᱟᱥᱮ ᱫᱚ ᱧᱟᱢ ᱦᱚᱸ ᱵᱟᱝ ᱧᱟᱢᱚᱜᱼᱟ ᱚᱱᱟ ᱡᱟᱦᱟᱸ ᱯᱚᱨᱚᱵᱽ ᱠᱚᱨᱮ ᱠᱚ ᱜᱚᱡ ᱠᱚᱣᱟ ᱟᱢᱵᱟ ᱵᱩᱛᱤ ᱦᱩᱛᱤ ᱠᱤᱢᱵᱟ ᱨᱳᱦᱱᱤ ᱚᱱᱟ ᱟᱵᱚ ᱥᱟᱱᱛᱟᱲᱟᱜ ᱡᱟᱦᱟᱸ ᱛᱤᱱᱟᱹᱜ ᱯᱚᱨᱚᱵᱽ ᱠᱚᱨᱮ
ᱦᱮᱸ ᱦᱮᱸ
ᱛᱚᱠᱷᱚᱱᱜ ᱜᱮ ᱧᱟᱢᱚᱜ ᱠᱷᱟᱡ ᱫᱚ ᱟᱨᱠᱟᱱ ᱫᱚ ᱵᱟᱝ ᱧᱟᱢᱚᱜᱼᱟ ᱱᱚᱝᱠᱟ ᱛᱮᱫᱚ ᱮᱢᱱᱤ ᱫᱚ
ᱦᱮᱸ ᱟᱞᱮ ᱦᱚᱸ ᱢᱤᱫᱴᱟᱝ ᱞᱮ ᱫᱚᱦᱚ ᱠᱟᱫᱮᱭᱟ ᱱᱟᱦᱜ ᱟᱫᱚ ᱱ ᱥᱟᱠᱨᱟᱛ ᱛᱮᱞᱮ ᱢᱚᱱᱮᱭ ᱠᱫᱼᱟᱜ ᱞᱮ ᱵᱩᱡᱷᱟᱹᱭᱟ ᱱᱟᱜ
ᱦᱳᱭ ᱦᱳᱭ ᱚᱱᱟ ᱟᱥᱟᱲ ᱥᱟᱠᱨᱟᱛ ᱛᱤᱭᱳᱜ ᱠᱟᱱᱟ ᱦᱟᱸᱜ
ᱦᱮᱸ ᱦᱮᱸ ᱟᱫᱚ ᱜᱚᱝᱠᱮ ᱛᱮ ᱟᱯᱮ ᱦᱮᱸ ᱜᱚᱝᱠᱮ ᱢᱟ ᱞᱟᱹᱭ ᱢᱮ ᱦᱮᱸ ᱟᱢ ᱢᱟᱲᱟᱝ ᱞᱟᱹᱭ ᱢᱮ
ᱢᱟᱱᱮ ᱦᱮᱸ ᱜᱚᱝᱠᱮ ᱢᱮ ᱥᱚᱨᱦᱟᱭ ᱫᱚ ᱟᱯᱮ ᱫᱚ ᱪᱮᱫ ᱞᱮᱠᱟ ᱯᱮ ᱥᱚᱨᱦᱟᱭᱮᱫ ᱛᱟᱦᱮᱱᱟ ᱥᱚᱨᱦᱟᱭ ᱵᱚᱸᱜᱟ ᱥᱮ ᱱᱚᱝᱠᱟ
ᱦᱮᱸ ᱜᱚᱢᱠᱮ ᱟᱞᱮ ᱫᱚ ᱜᱚᱢᱠᱮ ᱟᱞᱮ ᱫᱚ ᱥᱚᱨᱚᱦᱟᱭ ᱵᱚᱸᱜᱟ ᱜᱮᱞᱮ ᱥᱚᱦᱟᱭᱚᱜ ᱛᱟᱦᱮᱸᱫ ᱦᱩᱢ ᱟᱹᱰᱤ ᱡᱟᱠ ᱡᱚᱢᱚᱠ ᱢᱚᱬᱮ ᱥᱤᱧ ᱢᱚᱬᱮ ᱧᱤᱫᱟᱹ ᱦᱮᱸ ᱱᱮᱛᱟᱨ ᱫᱚ ᱢᱚᱬᱮ ᱥᱤᱧ ᱢᱚᱬᱮ ᱧᱤᱫᱟᱹ ᱫᱚ ᱵᱟᱝ ᱦᱩᱭᱩᱜ ᱠᱟᱱᱟ
ᱦᱳᱭ ᱦᱳᱭ ᱱᱮᱛᱟᱨ ᱫᱚ ᱱᱮᱛᱟᱨ ᱫᱚ ᱡᱚᱛ ᱡᱚᱛᱚ ᱦᱚᱲᱟᱜ ᱜᱮ ᱨᱟᱹᱥᱠᱟᱹ ᱫᱚ ᱠᱟᱹᱴᱤᱡ ᱠᱚᱢ ᱠᱟᱱ ᱛᱟᱠᱚᱣᱟ ᱥᱮ ᱞᱟᱦᱟᱛᱮ ᱞᱮᱠᱟ ᱫᱚᱱᱤᱡ ᱨᱟᱹᱥᱠᱟᱹ ᱫᱚ ᱵᱟᱹᱱᱩᱜ ᱠᱟᱫᱟ ᱞᱟᱦᱟᱛᱮ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱮ ᱠᱚ ᱛᱟᱦᱮᱱ ᱠᱟᱱ ᱛᱟᱦᱮᱱᱟ
ᱦᱮᱸ ᱜᱚᱝᱠᱮ ᱪᱮᱫ ᱮᱢ ᱞᱟᱹᱭᱟ ᱱᱮᱛᱟᱨ ᱢᱟ ᱟᱨᱦᱚᱸ ᱞᱟᱦᱟ ᱞᱟᱦᱟ ᱛᱮᱢᱟ ᱛᱟᱦᱮᱸ ᱠᱟᱱᱟ ᱦᱟᱹᱛᱤ ᱞᱮᱠᱟᱱ ᱥᱚᱨᱦᱟᱭ ᱱᱤᱛᱚᱜ ᱢᱟ ᱜᱚᱢᱠᱮ ᱰᱟᱭᱱᱮᱥᱚᱨ ᱥᱚᱨᱦᱟᱭ ᱦᱮᱡ ᱟᱠᱟᱱ ᱡᱟᱦᱟᱸ ᱫᱚ ᱫᱚ ᱰᱤᱡᱮ ᱵᱚᱠᱥ ᱛᱮᱠᱚ ᱢᱟᱱᱟᱣᱮᱫ
ᱦᱳᱭ ᱦᱳᱭ ᱦᱳᱭ ᱦᱮᱸ ᱦᱮᱸ ᱰᱤᱡᱮ ᱵᱚᱠᱥ ᱛᱮᱜᱮ ᱠᱚ ᱢᱟᱱᱟᱣᱮᱫᱟ ᱪᱮᱫ ᱵᱮᱱ ᱢᱮᱱᱟ ᱚᱱᱟ ᱦᱚᱸ ᱧᱮᱞ ᱠᱟᱛᱮ ᱠᱟᱹᱴᱤᱡ ᱟᱹᱞᱤᱧ ᱵᱷᱟᱜᱮ ᱵᱟᱹᱞᱤᱧ ᱵᱩᱡᱽ ᱮᱫᱟ ᱡᱮ ᱱᱚᱜᱼᱚᱭ ᱡᱮ ᱥᱚᱨᱚᱦᱟᱭ ᱫᱚ ᱥᱚᱨᱚᱦᱟᱭ ᱫᱚ ᱧᱮᱞ ᱵᱮᱱ ᱟᱵᱮᱱ ᱤᱭᱟᱹ ᱠᱚ ᱢᱟᱱᱮ ᱱᱚᱝᱠᱟ ᱛᱩᱫᱟᱹᱜ ᱴᱟᱢᱟᱠ ᱮᱱᱮᱡ ᱥᱮᱨᱮᱧ ᱥᱮᱪᱮᱫ
ᱦᱸ ᱦᱩᱸ ᱦᱩᱸ ᱟᱵᱚ ᱡᱟᱦᱟᱸ ᱢᱮᱱᱟᱜ ᱠᱚᱫᱟ ᱵᱚᱱ ᱰᱟᱝᱨᱤ ᱥᱟᱞᱟᱜ ᱦᱚᱸ ᱡᱚᱯᱲᱟᱣ ᱢᱮᱱᱟᱜᱼᱟ ᱩᱱᱠᱩ ᱡᱤᱭᱟᱹᱞᱤ ᱥᱟᱞᱟᱜ ᱦᱚᱸ ᱠᱷᱩᱱᱴᱟᱹᱣ ᱠᱚ ᱦᱮᱸ
ᱦᱳᱭ ᱦᱳᱭ
ᱟᱫᱚ ᱜᱚᱝᱠᱮ ᱩᱱᱠᱩ ᱡᱟᱦᱟᱸ ᱦᱮᱸ ᱜᱚᱝᱠᱮ ᱟᱹᱰᱤ ᱪᱟᱠ ᱡᱚᱢᱚᱠ ᱦᱩᱭᱩᱜ ᱜᱮᱭᱟ ᱟᱹᱰᱤ ᱨᱟᱹᱥᱠᱟᱹ ᱥᱟᱞᱟᱜ ᱾ ᱦᱩ ᱩᱱᱠᱩ ᱦᱚᱸ ᱵᱚᱪᱷᱚᱨ ᱨᱮ ᱢᱤᱜ ᱪᱷᱚᱴ ᱠᱚ ᱨᱟᱹᱥᱠᱟᱹᱼᱟ, ᱡᱤᱱᱤᱥ ᱠᱚ ᱦᱮᱸ ᱦᱮᱸ ᱾
ᱟᱫᱚ ᱱᱚᱛᱮ ᱫᱚ ᱜᱚᱝᱠᱮ ᱚᱱᱟ ᱤᱭᱟᱹᱴᱟᱜ ᱫᱚ ᱵᱟᱹᱱᱩᱜᱼᱟ ᱡᱮ ᱠᱷᱩᱱᱴᱟᱹ ᱨᱟᱦᱟ ᱫᱚ ᱧᱩᱛᱩᱢ ᱛᱮᱫ ᱟᱨᱠᱤ ᱢᱮᱱᱟᱜᱮ ᱟᱠᱟᱫᱟ ᱱᱚᱛᱮ ᱫᱚ ᱟᱞᱮ ᱥᱮᱱ ᱫᱚ ᱡᱟ ᱟᱫᱚ ᱟᱯᱮ ᱫᱚ ᱡᱟᱹᱱᱤᱡ ᱠᱷᱟᱱ ᱫᱚ ᱯᱩᱨᱩᱞ ᱰᱤᱥᱴᱤᱠ ᱯᱮ ᱯᱟᱲᱟᱜᱼᱟ
ᱵᱟᱝ ᱜᱚᱝᱠᱮ ᱯᱩᱨᱩᱞᱤᱭᱟᱹ ᱫᱚ ᱵᱟᱝ ᱟᱞᱮ ᱫᱚ ᱵᱟᱝᱞᱟ ᱤᱭᱟ. ᱜᱮ ᱵᱟᱸᱠᱩᱲᱟ ᱜᱮᱞᱮ ᱯᱟᱲᱟᱜ ᱠᱟᱱᱟ
ᱚ ᱟᱪᱪᱷᱟ ᱟᱪᱪᱷᱟ ᱟᱪᱪᱷᱟ
ᱦᱮᱸ ᱟᱫᱚ ᱚᱱᱟ ᱦᱚᱸ ᱠᱤᱪᱷᱩ ᱡᱟᱭᱜᱟ ᱠᱚᱨᱮ ᱫᱚ ᱦᱩᱭᱩᱜ ᱠᱟᱱ ᱜᱮᱭᱟ ᱠᱤᱪᱷᱩ ᱡᱟᱭᱜᱟ ᱠᱚᱨᱮᱜ ᱫᱚ ᱵᱟᱝ ᱟᱞᱮ ᱫᱚ ᱟᱞᱮ ᱟᱞᱮ ᱫᱚ ᱡᱮᱢᱚᱱ ᱟᱞᱮ ᱫᱚ ᱡᱮᱢᱚᱱ ᱦᱩᱭᱩᱜ ᱠᱟᱱ ᱜᱮᱭᱟ ᱟᱞᱮ ᱥᱮᱫ ᱫᱚ
ᱱᱚᱛᱮ ᱫᱚ ᱜᱚᱝᱠᱮ ᱚᱱᱟ ᱠᱚᱫᱚ ᱚᱛᱮ ᱠᱚᱫᱚ ᱜᱚᱢᱠᱮ ᱵᱟ ᱵᱟᱝ ᱪᱟᱹᱞᱩ ᱟᱠᱟᱱᱛᱮ ᱟᱨᱠᱤ ᱵᱟᱝ ᱪᱟᱹᱞᱩᱣ ᱠᱟᱱ ᱫᱚ ᱪᱮᱜ ᱟᱫᱚ ᱟᱹᱰᱤ ᱦᱟᱯᱲᱟᱢ ᱠᱷᱚᱡ ᱱᱚᱝᱠᱟ ᱠᱟᱞᱪᱟᱨ ᱵᱟᱹᱱᱩᱜᱼᱟ ᱾
ᱚᱱᱟ ᱠᱷᱟᱹᱛᱤᱨ ᱛᱮ ᱱᱮᱠᱟᱱ ᱦᱚᱲ ᱦᱚ ᱩᱱᱟᱹᱜ ᱵᱟᱲᱟᱭ ᱵᱟᱹᱱᱩᱜᱼᱟ, ᱚᱱᱟ ᱫᱚ ᱾
ᱦᱩᱸ, ᱚᱱᱠᱟ ᱜᱮ ᱠᱤᱪᱷᱩ ᱠᱤᱪᱷᱩ ᱡᱤᱱᱤᱥ ᱡᱟᱦᱟᱸ ᱢᱮᱱᱟᱜ ᱛᱟᱵᱚᱱᱟ ᱟᱵᱚᱣᱟᱜ ᱞᱟᱠᱪᱟᱨ ᱟᱱᱟᱜ ᱜᱮ ᱾ ᱠᱤᱱᱛᱩ ᱟᱵᱚ ᱚᱱᱟ ᱡᱩᱫᱤ ᱦᱤᱲᱤᱧ ᱤᱫᱤᱭᱟ ᱵᱚᱱ ᱦᱟᱯᱮᱱ ᱫᱤᱱ ᱟᱫᱚᱜ ᱛᱟᱵᱚᱱᱟ ᱾ ᱛᱚ ᱚᱱᱟ ᱠᱚᱫᱚ ᱦᱮᱸ ᱦᱮᱸ ᱦᱮᱸ ᱵᱟᱝᱠᱚ ᱵᱩᱡᱟ ᱪᱮᱜ ᱛᱟᱦᱮᱸ ᱠᱟᱱᱟ, ᱦᱮᱸ ᱾
ᱦᱳᱭ, ᱡᱮᱢᱚᱱ ᱦᱚᱜᱼᱚᱭ ᱱᱮᱛᱟᱨ ᱵᱟᱦᱟ ᱯᱚᱨᱚᱵᱽ ᱨᱮ ᱟᱞᱮ ᱥᱮᱫ ᱫᱚ ᱪᱟᱹᱞᱩ ᱠᱟᱱᱟ ᱾ ᱢᱟᱱᱮ ᱡᱟᱞᱮ ᱢᱟᱦᱟ ᱦᱤᱞᱳᱜ ᱫᱚ ᱢᱟᱱᱮ ᱰᱤᱡᱮ ᱦᱮ ᱰᱤᱡᱮ ᱵᱚᱠᱥ ᱟᱹᱜᱩᱭᱼᱟ᱾ ᱟᱫᱚ ᱱᱮᱛᱟᱨ ᱱᱮᱠᱟᱱ ᱦᱚᱲ ᱨᱮᱱ ᱜᱤᱫᱽᱨᱟᱹ ᱠᱚᱫᱚ ᱦᱟᱸᱜ ᱠᱚ ᱢᱮᱱᱟ ᱱᱚᱝᱠᱟ ᱜᱮ ᱡᱟᱱᱤᱪ ᱪᱚ ᱟᱹᱰᱤ ᱫᱤᱱ ᱠᱷᱚᱡ ᱜᱮ ᱠᱚ ᱪᱟᱹᱞᱩ ᱟᱹᱜᱩ ᱠᱟᱫᱟ ᱫᱟᱹᱫᱩ ᱛᱟᱠᱚ ᱚᱱᱟ ᱦᱟᱲᱟᱢ ᱛᱟᱠᱚ ᱫᱟᱫᱟ ᱛᱟᱠᱚ ᱾
ᱦᱩᱸ ᱮᱠᱪᱩᱭᱞᱤ ᱜᱚᱝᱠᱮ ᱪᱮᱜ ᱤᱧ ᱞᱟᱹᱭᱟ ᱮᱸ ᱮᱠᱪᱩᱭᱞᱤ ᱟᱵᱩ ᱩᱸ ᱢᱟᱲᱟᱝ ᱢᱟᱨᱟᱝ ᱠᱚ ᱪᱮᱛᱟᱱ ᱟᱵᱚ ᱠᱟᱹᱴᱤᱡ ᱮᱸ ᱫᱟᱭᱤᱛᱛᱚ ᱡᱤᱱᱤᱥ ᱴᱟᱜ ᱠᱚᱢ ᱠᱟᱱ ᱛᱟᱵᱚᱱᱟ ᱾ ᱥᱮ ᱟᱵᱚᱣᱟᱜ ᱜᱮ ᱫᱟᱭᱤᱛᱛᱚ ᱠᱚᱢ ᱠᱟᱱᱟ, ᱟᱵᱚ ᱢᱟᱨᱟᱝ ᱠᱚᱣᱟᱜ ᱠᱟᱛᱷᱟ ᱵᱟᱝ ᱵᱚᱱ ᱟᱸᱡᱚᱢ ᱫᱟ ᱾ ᱮᱸᱜ ᱚᱠᱚᱭ ᱰᱤᱡᱮ ᱵᱚᱠᱥ ᱚᱠᱚᱭ ᱠᱚ ᱠᱚᱨᱟᱣ ᱫᱟ? ᱦᱳᱭᱛ ᱟᱵᱚ ᱞᱮᱠᱟᱱ ᱜᱤᱫᱽᱨ ᱠᱚᱜᱮ ᱠᱚᱨᱟᱣ ᱟᱠᱚᱥᱮ ᱦᱳᱭᱛᱚ ᱟᱵᱚ ᱜᱮᱵᱚᱱ ᱠᱚᱨᱟᱣ ᱫᱟ ᱾ ᱟᱵᱚᱨᱮᱱ ᱟᱨᱦᱚᱸ ᱡᱟᱦᱟᱸᱭ ᱜᱟᱛᱮ ᱢᱮᱱᱟᱜ ᱠᱚ ᱩᱱᱠᱩ ᱠᱚ ᱠᱚᱨᱟᱣ ᱫᱟᱠᱚ ᱡᱟᱦᱟᱸᱭ
ᱦᱩᱸ
ᱠᱟᱹᱴᱤᱡ ᱦᱳᱭᱛᱚ ᱚᱱᱠᱟ ᱮᱰᱩᱠᱮᱴᱮᱴ ᱥᱚᱵᱷᱟᱵ ᱛᱮ ᱠᱟᱹᱴᱤᱡ ᱟᱵᱚ ᱞᱟᱠᱪᱟᱨ ᱨᱮᱱᱟᱜ ᱡᱟᱦᱟᱸᱭ ᱞᱟᱠᱪᱟᱨ ᱥᱮᱫ ᱠᱟᱹᱴᱤᱡ ᱠᱚᱢ ᱠᱚ ᱧᱮᱞ ᱠᱟᱜ ᱛᱟᱵᱚ ᱱᱟ ᱾
ᱦᱳᱭ ᱾
ᱱᱚᱣᱟ ᱫᱚ ᱟᱵᱚ ᱵᱟᱹᱲᱤᱡ ᱥᱮᱜ ᱵᱚᱱ ᱪᱟᱞᱟᱜ ᱠᱟᱱᱟ ᱾
ᱦᱳᱭ ᱟᱫᱚ ᱱᱚᱣᱟ ᱫᱚ ᱟᱵᱚ ᱱᱚᱣᱟ ᱟᱵᱚ ᱥᱟᱱᱛᱟᱲ ᱥᱚᱢᱟᱡᱽ ᱨᱮᱭᱟᱜ ᱠᱟᱞᱪᱟᱨ ᱨᱮᱭᱟᱜ ᱜᱮᱛᱚ ᱡᱤᱱᱤᱥ ᱠᱚᱜᱮ ᱛᱚ ᱟᱵᱚ ᱵᱚᱱ ᱟᱫ ᱤᱫᱤᱭ ᱫᱟ ᱾ ᱡᱮᱢᱚᱱ ᱠᱤ ᱚᱲᱟᱜ ᱪᱟᱞᱟᱣ ᱪᱟᱞᱟᱣ ᱠᱟᱛᱮᱜ ᱢᱟᱱᱮ ᱚᱲᱟᱜ ᱨᱮ ᱨᱟᱪᱟ ᱵᱚᱱ ᱨᱟᱪᱟ ᱨᱮ ᱥᱤᱨᱤᱧ ᱥᱤᱨᱤᱧ ᱛᱮ ᱫᱟᱜ ᱵᱚᱱ ᱫᱩᱞ ᱠᱚᱣᱟ ᱥᱮ ᱦᱟᱺᱰᱤ ᱧᱩᱭ ᱦᱩᱭᱩᱜᱼᱟ ᱚᱱᱟ ᱥᱟᱶᱛᱮ ᱾
ᱪᱟᱞ ᱡᱟᱞᱮ ᱢᱟᱦᱟ ᱦᱮᱞᱳᱜ ᱾
ᱦᱳᱭ ᱦᱳᱭ ᱦᱳᱭ ᱡᱟ ᱥᱟᱨᱫᱤ ᱢᱟᱦᱟ ᱦᱤᱞᱳᱜ ᱫᱚ ᱟᱨᱠᱤ ᱾ ᱢᱟᱱᱮ ᱵᱟᱦᱟ ᱫᱤᱱ ᱦᱤᱞᱳᱜ ᱠᱟᱨ ᱨᱮᱭᱟᱜ ᱠᱟᱛᱷᱟ ᱞᱤᱧ ᱞᱟᱹᱭ ᱪᱚᱭ ᱫᱟ ᱾
ᱚ ᱵᱟᱦᱟ ᱨᱮᱱᱟᱜ ᱾
ᱦᱳᱭ ᱦᱳᱭ, ᱡᱮ ᱚᱲᱟᱜ ᱚᱲᱟᱜ ᱥᱮᱱ ᱠᱟᱛᱮ ᱫᱟᱜ ᱫᱩᱞ ᱦᱩᱭᱩᱜᱼᱟ, ᱥᱮᱨᱮᱧ ᱦᱩᱭᱩᱜᱼᱟ, ᱥᱮ ᱵᱟᱦᱩ ᱛᱟᱠᱚ ᱜᱚᱲᱚᱢ ᱵᱩᱲᱤ ᱛᱟᱠᱚ ᱫᱚ ᱫᱟᱜ ᱫᱩᱞ ᱠᱚ ᱦᱩᱭᱩᱜᱼᱟ, ᱦᱟᱺᱰᱤ ᱧᱩᱭ ᱫᱟᱠᱚ ᱡᱮᱞ ᱠᱚ ᱾
ᱜᱚᱝᱠᱮ ᱚᱱᱟ ᱫᱚ ᱟᱯᱮ ᱫᱚ ᱥᱟᱹᱨᱫᱤ ᱥᱟ-ᱥᱟ ᱜᱚᱝᱠᱮ ᱟᱯᱮ ᱫᱚ ᱥᱟᱹᱨᱫᱤ ᱢᱟᱦᱟ ᱨᱮᱯᱮ ᱢᱟᱱᱟᱣ ᱜᱮᱭᱟ?
ᱵᱟᱝ ᱵᱟᱝ ᱡᱟᱞᱮ ᱦᱤᱞᱳᱜ ᱢᱟᱱᱮ ᱡᱟᱞᱮ ᱥᱮ ᱢᱟᱱᱮ ᱵᱟᱦᱟ ᱦᱮᱸ ᱵᱟᱦᱟ ᱫᱚᱥᱟᱨ ᱦᱤᱞᱳᱜ ᱫᱚ ᱪᱮᱫ ᱠᱚ ᱞᱟᱹᱭᱟ, ᱢᱟᱱᱮ ᱡᱮᱫᱤᱱ ᱫᱟᱜ ᱠᱚ ᱫᱩᱞ ᱡᱚᱱᱚᱜ ᱫᱚ ᱜᱚᱝᱠᱮ?
ᱚᱱᱟᱫᱚ ᱚᱱᱟᱫᱚ ᱡᱟᱞᱮ ᱢᱟᱦᱟ ᱠᱚ ᱞᱟᱹᱭᱮᱜᱼᱟ᱾
ᱟᱪᱪᱷᱟ-ᱟᱪᱪᱷᱟ ᱡᱟᱞᱮ ᱢᱟᱦᱟ ᱫᱚ ᱦᱮᱸ
ᱦᱮᱸ ᱜᱚᱢᱠᱮ ᱡᱟᱞᱮ ᱢᱟᱦᱟ ᱜᱮ ᱞᱟᱹᱭᱮᱜᱼᱟ ᱦᱮᱸ ᱦᱮᱸ ᱾ ᱩᱱ ᱦᱤᱞᱚᱜ ᱜᱮ ᱚᱲᱟᱜ-ᱚᱲᱟᱜ ᱛᱩᱢᱫᱟᱜ ᱴᱟᱢᱟᱠ ᱟᱛᱮᱫ ᱟᱨ ᱥᱟᱶᱛᱮ ᱵᱟᱞᱛᱤᱛ
ᱦᱚᱭ-ᱦᱚᱭ ᱵᱟᱞᱛᱤᱭ ᱛᱮᱫ ᱴᱚ ᱨᱮ ᱫᱟᱜ ᱤᱫᱤᱭ ᱛᱮ ᱡᱮᱢᱚᱱ ᱠᱤ ᱫᱟᱫᱩ ᱦᱚᱲ ᱠᱚ ᱦᱩᱭᱩᱜᱼᱟ ᱾ ᱜᱚ